ᱦᱟᱨ ᱜᱮ ᱜᱚᱝ
ᱡᱚᱦᱟᱨ ᱜᱮ ᱜᱚᱝᱠᱮ ᱟᱨᱻ ᱪᱮᱫ ᱠᱚᱵᱤᱱ ᱪᱮᱠᱟ ᱵᱟᱲᱟᱭᱮᱜ-ᱟ ᱩᱱᱟᱹᱜ ᱩᱫᱽᱜᱟᱹᱨ ᱠᱟᱱᱟ ᱱᱚᱛᱮ ᱢᱟ᱾
ᱦᱮᱸ ᱦᱮᱸ ᱥᱟᱹᱨᱤ ᱜᱮ ᱩᱫᱽᱜᱟᱹᱨ ᱠᱟᱱᱟ ᱟᱨ ᱱᱚᱣᱟ ᱯᱟᱝᱠᱷᱟ ᱦᱚᱸ ᱨᱟᱴ ᱯᱟᱴ ᱥᱟᱰᱮ ᱠᱟᱱᱟ ᱮᱠᱫᱚᱢ ᱡᱟᱦᱟᱸ ᱱᱟᱜ ᱜᱮ ᱨᱚᱲ ᱥᱟᱱᱟ ᱵᱤᱱᱟ ᱚᱱᱟ ᱨᱚᱲ ᱦᱚᱸ ᱵᱟᱝ ᱟᱸᱡᱚᱢᱚᱜ-ᱟ ᱢᱚᱡᱽ ᱛᱮ᱾
ᱚᱜ ᱦᱮᱸ ᱱᱚᱛᱮ ᱢᱟ ᱥᱤᱛᱩᱝ ᱛᱮ ᱫᱟᱜ ᱠᱚ ᱟᱸᱡᱮᱫ ᱥᱟᱭ ᱟᱠᱟᱱᱟ᱾ ᱤᱱᱟᱹ ᱠᱷᱟᱱ ᱦᱟᱹᱠᱩ ᱠᱚᱜᱮ ᱚᱱᱟ ᱰᱚᱵᱷᱟᱜ ᱠᱚᱨᱮ ᱜᱟᱰᱟᱼᱢᱩᱰᱩ ᱠᱚᱨᱮ ᱱᱟᱜ ᱚᱱᱟ ᱡᱟᱦᱟᱸ ᱟ ᱫᱟᱜ ᱦᱟᱹᱴᱤᱧ ᱟᱠᱟᱱᱟ᱾ ᱚᱱᱟ ᱰᱷᱚᱰᱟ ᱢᱤᱫ ᱰᱷᱚᱰᱟ ᱦᱟᱸᱰᱮ ᱢᱤᱫᱴᱟᱱ ᱰᱷᱚᱰᱟ᱾ ᱚᱱᱟ ᱠᱚᱨᱮ ᱜᱮ ᱦᱟᱹᱠᱩ ᱠᱚ ᱜᱚᱡ ᱵᱟᱲᱟ ᱦᱩᱭᱩᱜ ᱠᱟᱱᱟ᱾
ᱦᱮᱸᱻᱥ᱾ ᱥᱟᱹᱨᱤᱜᱮ ᱚᱱᱟ ᱢᱟ ᱟᱫᱚ ᱱᱮᱛᱟᱨ ᱢᱟ ᱯᱩᱠᱷᱨᱤ ᱦᱚᱸ ᱨᱚᱦᱚᱲ ᱧᱚᱜ ᱟᱠᱟᱱᱟ ᱟᱨ ᱦᱟᱹᱠᱩ ᱦᱚᱸ ᱮᱠᱫᱚᱢ ᱯᱩᱨᱟᱹ ᱠᱚ ᱫᱚᱱ ᱵᱟᱲᱟᱭ ᱠᱟᱱᱟ ᱮᱠᱫᱚᱢ ᱟᱫᱚ ᱛᱤᱱᱟᱹᱜ ᱜᱟᱱ ᱫᱚ ᱴᱷᱤᱠ ᱜᱤᱭᱟ ᱠᱚ᱾
ᱚ ᱟᱨ ᱛᱤᱱᱟᱹᱜ ᱜᱟᱱ ᱦᱟᱹᱠᱩ ᱫᱚ? ᱥᱟᱵ ᱦᱚᱸ ᱵᱟᱵᱮᱱ ᱫᱟᱲᱮᱭᱟᱫ ᱠᱚ ᱚᱠᱟ ᱜᱷᱩᱲᱤᱜ ᱫᱚ ᱜᱟᱞᱛᱤ ᱛᱮ ᱱᱚᱜ-ᱚ ᱱᱤᱝᱠᱟ ᱦᱩᱭ ᱠᱟᱱᱟ ᱡᱮ ᱢᱮᱱᱟ ᱵᱮᱱ ᱢᱟᱝᱜᱽᱨᱤ ᱦᱟᱠᱩ ᱵᱮᱱ ᱥᱟᱵᱮᱭᱟ ᱟᱨ ᱰᱷᱚᱲ ᱵᱮᱱ ᱥᱟᱵ ᱩᱨᱤᱡ ᱠᱟᱫᱮᱭᱟ ᱦᱚᱲ ᱵᱮᱱ ᱩᱫᱩᱜ ᱠᱟᱱᱟ ᱱᱩᱭ ᱞᱟᱦᱟ ᱦᱟᱺ, ᱟᱨ ᱰᱚᱲᱮ ᱛᱟᱵᱤᱱ ᱥᱟᱜ ᱠᱟᱫᱮᱭᱟ ᱰᱷᱚᱲ᱾ ᱦᱳᱞ ᱫᱚ ᱦᱳᱭᱩᱜ ᱠᱟᱱᱟ ᱜᱚᱝᱠᱮ ᱦᱮᱸ, ᱚᱱᱠᱟ ᱟᱹᱰᱤ ᱵᱟᱹᱲᱛᱤ ᱜᱮ ᱦᱩᱭᱩᱜ ᱠᱟᱱᱟ ᱥᱮ ᱟᱹᱵᱤᱱ ᱵᱤᱱ ᱢᱮᱱᱟ ᱟᱹᱰᱤ ᱪᱮᱨᱦᱟ ᱱᱟᱦᱟᱸᱜ ᱱᱚᱸᱰᱮᱤᱧ ᱥᱟᱵ ᱟᱠᱟ ᱫᱮᱭᱟ ᱦᱟᱹᱠᱩ ᱟᱨ ᱱᱟᱛᱮ ᱤᱭᱟᱹ ᱠᱚ ᱚᱱᱠᱟ ᱜᱮ ᱠᱩᱪᱞᱟᱹ ᱠᱚ ᱥᱟᱵ ᱡᱚᱠᱷᱚᱡ ᱦᱚᱸ᱾ ᱟᱨ ᱵᱟᱝ ᱠᱷᱟᱱ ᱱᱚᱝᱠᱟ ᱟᱨ ᱩᱫᱽᱜᱟᱹᱨ ᱛᱮᱢᱟ ᱟᱹᱵᱤᱱ ᱢᱟ ᱠᱟᱰᱟ ᱞᱮᱠᱟᱜᱮ ᱡᱚᱵᱮᱜ ᱥᱟᱱᱟ ᱵᱤᱱᱟ ᱥᱮ ᱚᱱᱟ ᱩᱫᱽᱜᱟᱹᱨ ᱫᱤᱱ ᱢᱟ ᱱᱚᱣᱟ ᱦᱟᱸᱜ ᱟᱵᱚ ᱡᱟᱦᱟᱸ ᱦᱟᱹᱠᱩ ᱵᱚᱱ ᱜᱚᱡᱮᱫ ᱠᱚᱣᱟ ᱫᱟᱜ ᱦᱚᱸ ᱠᱚᱢ ᱧᱚᱜ ᱠᱟᱱᱟ ᱫᱟᱜ ᱦᱚᱸ ᱪᱟᱸᱭ ᱪᱟᱸᱭ ᱞᱚᱞᱚ ᱠᱚᱜᱼᱟ ᱟᱨ ᱱᱚᱛᱮ ᱤᱭᱟᱹ ᱵᱟᱦᱨᱮ ᱦᱚᱸ ᱵᱟᱭ ᱚᱰᱚᱠ ᱥᱟᱱᱟ ᱵᱤᱱᱟ ᱚᱱᱠᱟᱜᱮ ᱠᱟᱰᱟ ᱞᱮᱠᱟ ᱥᱩᱠᱨᱤ ᱠᱚ ᱞᱮᱠᱟ ᱡᱚᱵᱮ ᱥᱟᱱᱟ ᱵᱤᱱᱟ ᱡᱚᱵᱮ ᱟᱸᱠᱟ ᱜᱮ ᱛᱟᱦᱮᱸ ᱥᱟᱱᱟ ᱵᱤᱱᱟ ᱚᱱᱟᱛᱮ ᱦᱟᱹᱠᱩ ᱠᱚ ᱪᱟᱯᱚ ᱵᱟᱲᱟ ᱦᱩᱭᱩᱜᱼᱟ ᱟᱨ ᱦᱟᱹᱠᱩ ᱠᱚ ᱜᱚᱡ ᱜᱮ ᱥᱟᱦᱱᱟ ᱟᱨ ᱪᱮᱫᱞᱮᱠᱟ ᱵᱤᱱ ᱢᱮᱱᱟ
ᱦᱮᱸ ᱚᱱᱟ ᱢᱟ ᱴᱷᱤᱠ ᱜᱮᱵᱮᱱ ᱞᱟᱹᱭᱟ ᱢᱮᱱᱠᱷᱟᱱ ᱱᱚᱜᱼᱚ ᱱᱚᱝᱠᱟ ᱦᱚᱸᱛᱚ ᱠᱟᱱᱟ ᱜᱚᱢᱠᱮ ᱡᱩᱫᱤ ᱩᱢᱩᱜ ᱵᱮᱱ ᱪᱟᱞᱟᱜᱼᱟ ᱟᱨ ᱩᱱ ᱚᱠᱛᱮ ᱨᱮ ᱯᱟᱛᱟ ᱪᱟᱞᱟᱜ ᱠᱟᱱᱟ ᱟᱵᱮᱱ ᱫᱚ ᱡᱚᱜ ᱫᱚ ᱛᱤᱱ ᱨᱮᱪᱚᱝ ᱟᱵᱮᱱᱟᱜ ᱫᱮᱭᱟ ᱨᱮᱫᱚ ᱦᱟᱸᱜ ᱟᱵᱮᱱᱟᱜ ᱢᱟᱭᱟᱝ ᱫᱚᱭ ᱡᱮᱵᱮᱫ ᱟᱠᱟ
ᱱᱚᱣᱟ ᱱᱚᱣᱟ ᱫᱤᱥᱟᱹ ᱦᱚᱸᱦᱮᱡ ᱵᱟᱲᱟᱜᱼᱟ ᱥᱮ ᱟᱹᱰᱤᱜᱮ ᱵᱚᱛᱚᱨ ᱵᱩᱡᱷᱟᱹᱣ ᱜᱚᱫᱚ ᱞᱮᱠᱟᱵᱮ ᱟᱴᱠᱟᱨ ᱜᱚᱫᱟ ᱟᱨ ᱫᱚᱭ ᱢᱮ ᱟᱨ ᱢᱮᱱᱟ ᱡᱮ ᱵᱟᱝ ᱵᱟᱝ ᱟᱨ ᱫᱚ ᱵᱟᱧ ᱟᱲᱜᱚ-ᱟ
ᱡᱚᱠ
ᱡᱚᱠ ᱠᱚ ᱜᱮᱜᱮᱨ ᱠᱟᱱᱟ
ᱟᱨ ᱵᱟᱲᱟᱭᱮᱫ ᱜᱮᱭᱟ ᱵᱮᱱ ᱟᱹᱰᱤ ᱠᱷᱟᱴᱚ ᱡᱚᱝ ᱠᱚ ᱛᱟᱦᱮᱱ ᱠᱟᱱᱟ ᱡᱮᱞᱮᱧ ᱵᱟᱲᱟ ᱜᱚᱫᱚᱜ ᱟᱠᱚ ᱱᱚᱝᱠᱟ ᱢᱮᱱᱟᱜᱼᱟ ᱜᱚᱝᱠᱮ
ᱦᱳᱭ ᱩᱱᱠᱩ ᱠᱚᱢᱟᱠᱚ ᱛᱟᱦᱮᱱ ᱠᱟᱱ ᱜᱮᱭᱟ ᱮᱱ ᱨᱮᱦᱚᱸ ᱜᱚᱢᱠᱮ ᱦᱮᱸ ᱦᱟᱹᱠᱩ ᱠᱚᱸᱦᱚᱸ ᱢᱚᱪᱟ ᱦᱚᱸ ᱱᱚᱰᱮ ᱩᱞᱤ ᱫᱟᱜ ᱫᱚ ᱥᱟᱢᱵᱲᱟᱣ ᱠᱟᱱ ᱨᱮᱥᱮᱱ ᱫᱚ ᱟᱵᱮᱱ ᱵᱮᱱ ᱢᱮᱱᱟ ᱱᱚᱸᱰᱮ ᱤᱱᱠᱟᱹ ᱛᱮᱦᱚᱸ ᱛᱚ ᱤᱧᱢᱟ ᱵᱟᱦᱨᱮ ᱨᱮ ᱛᱟᱦᱮᱸ ᱟᱛᱮᱫ ᱦᱚᱸ ᱩᱱᱟᱹᱜ ᱩᱫᱽᱜᱟᱹᱨ ᱠᱟᱱᱟ ᱤᱱᱟᱹᱠᱷᱟᱱ ᱫᱟᱜ ᱨᱮ ᱡᱚᱵᱮ ᱟᱛᱮ ᱦᱟᱱᱛᱮ ᱱᱟᱛᱮ ᱥᱮᱸᱫᱽᱨᱟ ᱵᱟᱲᱟ ᱧᱚᱜ ᱠᱚᱣᱟ ᱢᱮᱱᱟ ᱵᱤᱱ ᱜᱮᱰᱮ ᱠᱚ ᱩᱱᱟᱹᱜ ᱟᱞᱜᱟ ᱜᱟᱛᱤ ᱠᱚ ᱥᱟᱵᱮᱫ ᱠᱚᱣᱟ ᱟᱨ ᱟᱯᱱᱟᱨ ᱫᱚᱢ ᱦᱚᱲ ᱠᱟᱱᱟ ᱱᱚᱝᱠᱟ ᱪᱟᱯᱳ ᱪᱟᱯᱳ ᱛᱮᱜᱮ ᱟᱭᱢᱟᱧ ᱥᱟᱵ ᱡᱟᱣᱨᱟ ᱠᱚᱣᱟ ᱡᱮ ᱟᱹᱵᱤᱱ ᱪᱮᱫ ᱞᱮᱠᱟ ᱵᱤᱱ ᱢᱚᱱᱮᱭᱮᱫᱼᱟ
ᱦᱮᱸ ᱟᱵᱮᱱ ᱵᱟᱵᱮᱱ ᱞᱟᱹᱭᱮᱫ ᱜᱮᱭᱟ ᱩᱞᱤ ᱫᱟᱜ ᱠᱚ ᱚᱰᱠᱚᱜ ᱞᱮᱠᱟ ᱢᱮᱱ ᱠᱷᱟᱱ ᱩᱱᱠᱚ ᱡᱚᱠ ᱠᱚᱦᱚ ᱛᱚ ᱱᱚᱝᱠᱟ ᱜᱮᱠᱚ ᱵᱩᱡᱷᱟᱹᱣ ᱫᱟᱠᱚ ᱠᱤ ᱱᱩᱠᱩ ᱢᱟᱱᱣᱟ ᱱᱚᱰᱮ ᱠᱚ ᱟᱬᱜᱚ ᱠᱟᱱᱟ ᱵᱟᱹᱭᱦᱟᱹᱲ ᱨᱮ ᱛᱮᱫᱚ ᱟᱵᱚᱣᱟᱜ ᱦᱚᱸ ᱚᱞᱤᱫᱟ ᱦᱮᱡ ᱠᱟᱱᱟ ᱡᱤᱞ ᱡᱟᱦᱟᱸ ᱛᱤᱱᱟᱹᱜᱼᱼ ᱢᱮᱱᱫᱚ ᱢᱮᱨᱚᱢ ᱡᱤᱞ ᱥᱮ ᱦᱟᱹᱠᱩ ᱡᱤᱞ ᱨᱮ ᱟᱵᱚ ᱠᱟᱹᱴᱤᱡ ᱠᱟᱹᱴᱤᱡ ᱧᱮᱞ ᱠᱟᱛᱮ ᱡᱤᱞ ᱵᱩᱛᱤᱥ ᱩᱱᱠᱩ ᱫᱚ ᱢᱟᱨᱟᱝ ᱰᱚᱲᱚ ᱡᱤᱞ ᱟᱵᱚ ᱪᱮᱛᱟᱱ ᱨᱮᱠᱚ ᱧᱮᱞ ᱧᱟᱢ ᱮᱫᱟ ᱠᱚ ᱱᱤᱛᱚᱜ ᱫᱚ ᱢᱤᱫᱴᱮᱡ ᱦᱚᱲᱤᱧ ᱪᱮᱯᱮᱫᱮ ᱞᱮᱠᱷᱟᱱᱡ ᱫᱚ
ᱟᱪᱷᱟ ᱯᱩᱨᱟᱹ ᱮᱠᱫᱚᱢ ᱤᱪᱪᱷᱟᱹ ᱨᱚᱦᱚᱭ ᱢᱤᱫ ᱦᱚᱲᱟᱜ ᱢᱟᱭᱟᱝ ᱧᱩ ᱠᱟᱛᱮᱫ ᱦᱮᱸ ᱜᱚᱢᱠᱮ ᱩᱱᱠᱩ ᱫᱚ ᱪᱤᱞᱤ ᱦᱚᱸ ᱵᱟᱠᱚ ᱟᱲᱟᱜ ᱟᱠᱚ ᱠᱟᱱᱟ ᱡᱟᱦᱟᱸᱭ ᱧᱟᱢ ᱠᱮᱫᱟ ᱩᱱᱤ ᱴᱷᱮᱱ ᱠᱷᱚᱱᱟᱜ ᱜᱮ ᱟᱡᱟᱣᱛᱟ ᱢᱟᱭᱟᱝ ᱡᱮᱢᱵᱮᱴ ᱨᱮᱱᱟᱜ ᱢᱮᱱᱟᱜᱼᱟ ᱠᱟᱛᱷᱟ ᱫᱚ ᱚᱱᱮ ᱚᱱᱟ
ᱦᱮᱸ ᱟᱫᱚ ᱱᱩᱠᱩ ᱠᱟᱲᱟ ᱰᱟᱝᱨᱟ ᱠᱚᱫᱚ ᱱᱩᱠᱩ ᱡᱚᱜ ᱫᱚᱠᱚ ᱡᱚᱢᱮᱜ ᱠᱚᱣᱟ ᱥᱮ ᱵᱟᱠᱚ ᱡᱚᱢᱮᱜ ᱠᱚᱣᱟ ᱚᱱᱟ ᱫᱚ ᱚᱦᱚᱵᱮᱱ ᱴᱷᱤᱠᱟᱹ ᱜᱮᱭᱟ, ᱢᱮᱱᱠᱷᱟᱱ ᱟᱵᱚ ᱴᱷᱮᱱ ᱫᱚ ᱟᱹᱰᱤ ᱡᱚᱞᱫᱤ ᱠᱚ ᱮᱠᱫᱚᱢ ᱫᱮᱡ ᱜᱚᱫᱚᱜ ᱠᱟᱱᱟ ᱮᱠᱫᱚᱢ ᱡᱟᱦᱟᱸᱭ ᱚᱸᱰᱮ ᱟᱬᱜᱚ ᱞᱮᱱ ᱮᱠᱷᱟᱱ ᱜᱮ ᱵᱚᱛᱚᱨ ᱛᱮᱫᱚ ᱟᱨ ᱫᱚ ᱵᱟᱭ ᱟᱬᱜᱚ ᱫᱚᱦᱚᱲᱟ ᱩᱱᱠᱩ ᱡᱚᱠ ᱧᱮᱞ ᱛᱮ ᱟᱨ ᱠᱷᱟᱥ ᱛᱮᱫ ᱞᱤᱧ ᱧᱮᱞ ᱵᱟᱲᱟ ᱠᱮᱫ ᱠᱚᱣᱟ ᱱᱩᱠᱩ ᱛᱤᱨᱞᱟᱹ ᱦᱚᱯᱚᱱ ᱠᱚᱢᱟ ᱟᱨᱛᱮᱫ ᱜᱮ ᱵᱚᱛᱚᱨ ᱛᱮ ᱟᱨᱚ ᱵᱟᱠᱚ ᱟᱬᱜᱚᱱ
ᱡᱩᱫᱤ ᱜᱟᱹᱞᱛᱤ ᱛᱮᱦᱚᱸ ᱱᱚᱣᱟ ᱦᱩᱲᱩ ᱨᱚᱦᱚᱭ ᱫᱤᱱ ᱦᱮᱡ ᱮᱱᱟ ᱠᱷᱟᱱ ᱫᱚ
ᱦᱮᱸ ᱜᱚᱝᱠᱮ ᱟᱨ ᱟᱨ ᱢᱤᱫ ᱴᱟᱝ ᱠᱟᱛᱷᱟ ᱞᱤᱧ ᱢᱮᱱᱟ ᱚᱱᱟ ᱩᱱᱟᱹᱜ ᱥᱚᱠᱛᱚ ᱦᱚᱸ ᱟᱵᱚ ᱵᱚᱱ ᱤᱭᱟᱹᱭᱮᱫ ᱜᱮᱭᱟ ᱟᱨ ᱟᱵᱚ ᱢᱟ ᱚᱱᱠᱟ ᱪᱮᱫ ᱦᱚᱸ ᱵᱟᱵᱚᱱ ᱠᱟᱹᱢᱤᱭᱟ ᱥᱤᱛᱩᱝ ᱮᱸ ᱡᱟᱞᱟ ᱛᱮ ᱱᱟᱦᱟᱜ ᱱᱚᱣᱟ ᱦᱟᱱᱟ ᱫᱟᱨᱮ ᱩᱢᱩᱞ ᱠᱚ ᱦᱟᱣᱟ ᱫᱟᱨᱮ ᱩᱢᱩᱞ ᱯᱟᱨᱠᱚᱢ ᱜᱮᱵᱚᱱ ᱠᱩᱸᱰᱨᱩᱜ ᱵᱟᱲᱟᱭᱟ ᱜᱚᱜ ᱵᱟᱲᱟᱭᱟᱵᱚᱱ ᱟᱨ ᱚᱱᱟ ᱛᱟᱭᱚᱢ ᱦᱟᱸᱰᱮ ᱤᱫᱤ ᱟᱛᱮ ᱜᱷᱚᱞᱴᱟᱣ ᱠᱚᱜ ᱢᱮ ᱟᱨ ᱵᱟᱝᱠᱷᱟᱱ ᱚᱱᱟ ᱵᱟᱢ ᱠᱟᱹᱢᱤ ᱥᱟᱱᱟᱭᱮᱫ ᱢᱮᱱᱠᱷᱟᱱ ᱛᱟᱭᱚᱢ ᱚᱠᱚᱭ ᱠᱚ ᱪᱚᱝ ᱦᱟᱜ ᱱᱚᱝᱠᱟ ᱟᱹᱰᱤ ᱦᱩᱥᱤᱭᱟᱹᱨ ᱠᱚ ᱦᱚᱲ ᱠᱚ ᱢᱮᱱᱟᱜ ᱠᱚᱣᱟ ᱥᱮ ᱩᱱᱠᱩ ᱫᱚ ᱜᱚᱢᱠᱮ ᱠᱷᱟᱹᱞᱤ ᱡᱟᱞᱟᱢ ᱠᱚ ᱜᱚᱜ ᱠᱮᱭᱟ ᱫᱮᱞᱟ ᱜᱟᱰᱟ ᱟ ᱜᱟᱛᱮᱱᱟᱜ ᱫᱚᱥ ᱵᱟᱡᱟᱣᱮᱱ ᱠᱷᱟᱱ ᱜᱚᱢᱠᱮ ᱫᱚᱥ ᱴᱟᱲᱟᱝ ᱤᱱᱟᱹᱜ ᱠᱷᱟᱱ ᱜᱮ ᱩᱱᱠᱩ ᱫᱚᱠᱚ ᱪᱟᱞᱟᱣᱱᱟ ᱢᱚᱦᱰᱟᱭᱱᱟ ᱠᱚ, ᱫᱮᱞᱟ ᱜᱟᱰᱟ᱾ ᱦᱟᱹᱠᱩ ᱵᱚᱱ ᱜᱚᱡ ᱠᱚᱣᱟ ᱟᱨ ᱚᱸᱰᱮ ᱠᱚ ᱡᱚᱵᱮ ᱠᱚᱜᱼᱟ ᱠᱟᱰᱟ ᱞᱮᱠᱟ᱾ ᱩᱱ ᱫᱤᱱ ᱩᱱᱟᱹᱜ ᱜᱚᱢᱠᱮ ᱟᱞᱮ ᱠᱚ ᱵᱚᱛᱚᱨ ᱦᱚᱪᱚ ᱞᱮᱭᱟ᱾ ᱦᱟᱸᱰᱮ ᱠᱟᱰᱟ ᱫᱷᱟᱨᱮᱧ ᱚᱰᱳᱠᱚᱜᱼᱟ, ᱱᱟᱦᱟᱸᱰᱮ ᱠᱟᱰᱟ ᱫᱷᱟᱨᱮᱧ ᱩᱰᱳᱠᱚᱜᱼᱟ, ᱢᱟᱥᱮ ᱩᱱᱠᱩ ᱧᱮᱞ ᱛᱮ ᱦᱟᱹᱠᱩ ᱜᱚᱡ ᱪᱟᱞᱟᱣ ᱦᱚᱸ ᱵᱤᱱ ᱵᱚᱛᱚᱨ ᱩᱛᱟᱹᱨᱚᱜᱼᱟ ᱦᱟᱸᱜ, ᱟᱹᱵᱤᱱ ᱥᱮᱱ ᱚᱱᱛᱮ ᱫᱚ ᱪᱮᱫ ᱞᱮᱠᱟ ᱜᱟᱰᱟ ᱢᱩᱰᱩ? ᱠᱚᱨᱮ
ᱦᱮᱸ ᱦᱮᱸ ᱴᱷᱤᱠ ᱜᱮᱵᱮᱱ ᱞᱟᱹᱭ ᱠᱟᱜᱼᱟ ᱜᱚᱝᱠᱮ, ᱢᱮᱱ ᱫᱟᱠᱚ ᱪᱩᱲᱤᱱ ᱵᱚᱸᱜᱟ᱾ ᱢᱮᱱ ᱟᱠᱚ ᱤᱭᱟ ᱮᱜ ᱚᱛᱟ ᱵᱚᱸᱜᱟ ᱵᱷᱟᱹᱜ ᱵᱷᱩᱛ ᱠᱩ ᱦᱤᱡᱩᱜᱼᱟ᱾ ᱮᱢᱟᱱ ᱮᱢᱟᱱ ᱠᱚᱠᱚ ᱵᱚᱛᱚᱨ ᱦᱚᱪᱚ ᱵᱮᱱᱟ ᱟᱫᱚ ᱱᱚᱝᱠᱟᱱ ᱦᱚᱲ ᱦᱚᱸ ᱟᱫᱚ ᱚᱱᱟ ᱵᱚ ᱛᱚᱨᱛᱮ ᱪᱟᱞᱟᱜ ᱫᱚ ᱵᱟᱝ ᱥᱟᱱᱟ ᱵᱮᱱᱟ ᱢᱮ ᱟᱵᱮᱱ ᱱᱚᱜᱚᱭ ᱛᱤᱠᱤᱱ ᱛᱟᱨᱟᱥᱤᱧ ᱠᱟᱱᱟ, ᱟᱥᱮᱡ ᱟᱸᱜᱮᱱ ᱠᱟᱛ ᱛᱮ ᱦᱮᱡ ᱜᱚᱜ ᱟᱵᱮᱱ ᱜᱮ ᱱᱟᱦᱟᱜ ᱦᱟᱲᱩ ᱡᱟᱦᱟᱱ ᱜᱮ ᱵᱮᱱ ᱜᱮ ᱱᱟᱦᱟᱸᱜ ᱚᱱᱮ ᱚᱱᱠᱟ ᱠᱚ ᱞᱟᱹᱭ ᱜᱮᱭᱟ ᱜᱚᱝᱠᱮ᱾
ᱦᱮᱸ ᱜᱚᱝᱠᱮ ᱚᱱᱟ ᱦᱚᱸᱠᱚ ᱞᱟᱹᱭ ᱜᱮᱭᱟ ᱱᱚᱸᱰᱮ ᱫᱚ ᱦᱟᱱᱟ ᱰᱷᱤᱯ ᱟᱞᱚᱢ ᱪᱟᱞᱟᱜᱼᱟ᱾ ᱚᱱᱛᱮ ᱫᱚ ᱵᱚᱸᱜᱟᱭ ᱮ ᱛᱮᱜᱮᱸᱱ ᱠᱟᱱᱟ᱾ ᱦᱳᱭ ᱟᱸᱼᱜᱮᱱ ᱠᱟᱱᱟᱭ ᱟᱨ ᱵᱟᱝᱠᱷᱟᱱ ᱚᱱᱛᱮ ᱟᱞᱚᱢ ᱪᱟᱞᱟᱜᱼᱟ᱾ ᱚᱱᱛᱮ ᱫᱚ ᱫᱟᱜ ᱚᱱᱮ ᱚᱱᱟ ᱱᱟᱦᱟᱜ ᱤᱭᱟᱹ ᱮᱸ ᱜᱷᱟᱹᱨᱱᱤ ᱞᱮᱠᱟ ᱚᱱᱠᱟ ᱟᱹᱪᱩᱨ ᱟᱹᱪᱩᱨ ᱵᱟᱭ ᱤᱭᱟᱹᱜᱼᱟ ᱥᱮ ᱚᱱᱟ ᱚᱸᱰᱮ ᱫᱚ ᱛᱮᱸᱜᱮᱸᱱᱟ ᱚᱱᱮ ᱚᱱᱠᱟ ᱵᱟᱝ ᱠᱚ ᱢᱮᱱᱟ ᱥᱮ᱾ ᱟᱹᱰᱤ ᱵᱚᱛᱚᱨ ᱟᱹᱭᱠᱟᱹᱣᱚᱜᱼᱟ ᱟᱹᱞᱤᱧ ᱢᱟ ᱱᱟᱥᱮ ᱚᱛ ᱱᱟᱦᱟᱸᱜ ᱵᱟᱹᱞᱤᱧ ᱞᱮᱵᱮᱫ ᱥᱮᱴᱮᱨ ᱠᱮᱫ ᱠᱷᱟᱱ ᱠᱷᱟᱹᱞᱤ ᱟᱢᱯᱟᱼᱩᱢᱯᱟᱹ ᱟᱛᱮ ᱵᱟᱦᱮᱨᱮ ᱜᱮᱞᱤᱧ ᱫᱟᱹᱲ ᱚᱰᱳᱜ ᱠᱚᱼᱟ ᱜᱟᱰᱟ ᱠᱷᱚᱱᱟᱜ᱾
ᱚᱱᱟ ᱢᱟ ᱥᱟᱹᱨᱤ ᱜᱮ ᱟᱨ ᱱᱚᱝᱠᱟ ᱦᱚᱸ ᱚᱱᱟ ᱵᱷᱟᱨᱰᱚ ᱠᱚᱦᱚᱸ ᱠᱚ ᱚᱴᱟᱝ ᱵᱟᱲᱟᱜᱼᱟ ᱥᱮ᱾ ᱟᱫᱚ ᱠᱚ ᱢᱮᱱᱟ ᱵᱚᱸᱜᱟᱭ ᱟᱹᱪᱩᱨᱚᱜ ᱠᱟᱱᱟ᱾ ᱟᱫᱚ ᱱᱚᱜᱼᱚ ᱱᱚᱣᱟ ᱥᱟᱹᱨᱤ ᱵᱮᱱ ᱟᱹᱭᱠᱟᱹᱣ ᱵᱟᱲᱟ ᱦᱟᱠᱟᱜ ᱜᱮᱭᱟ ᱱᱚᱝᱠᱟ ᱦᱚᱸᱠᱚ ᱢᱮᱱ ᱜᱚᱫᱟ ᱟᱫᱚ ᱟᱹᱞᱤᱧ ᱦᱚᱸ ᱚᱱᱟ ᱵᱚᱛᱚᱨ ᱛᱮ ᱟᱫᱚ ᱞᱤᱧ
ᱟᱫᱚ ᱞᱤᱧ ᱛᱷᱩ ᱵᱟᱲᱟ ᱠᱟᱜᱼᱟ᱾ ᱦᱮᱸ, ᱚᱱᱟ ᱠᱚ ᱟᱹᱭᱠᱟᱹᱣ ᱵᱟᱲᱟ ᱦᱩᱭ ᱟᱠᱟᱱ ᱜᱮᱭᱟ ᱛᱤᱱᱟᱹᱜ ᱜᱚᱢᱠᱮ ᱟᱨᱦᱚᱸ ᱚᱱᱟ ᱜᱟᱰᱟ ᱠᱚᱨᱮᱢᱟ ᱟᱹᱰᱤ ᱜᱮ ᱵᱚᱛᱚᱨ ᱟᱹᱭᱠᱟᱹᱣᱚᱜᱼᱟ᱾ ᱚᱠᱟ ᱠᱚᱨᱮ, ᱫᱷᱤᱨᱤ ᱠᱚᱨᱮ ᱵᱮᱱ ᱞᱮᱸᱡᱮᱫ ᱦᱟᱜ ᱠᱷᱟᱱ ᱢᱟ ᱛᱚᱦᱚᱸ ᱟᱢᱵᱟ ᱩᱱᱠᱩ ᱛᱟᱭᱚᱢ ᱵᱟᱹᱵᱤᱱ ᱫᱟᱹᱲ ᱚᱰᱚᱠᱚᱜᱼᱟ, ᱪᱮ ᱚᱱᱟᱻ ᱟᱹᱰᱤ ᱚᱠᱟ ᱞᱮᱠᱟ ᱪᱚ ᱚᱱᱟ ᱥᱮ ᱵᱚᱨᱚᱨ ᱫᱷᱟᱨᱟ ᱪᱤᱞᱤ ᱦᱟᱹᱠᱩ ᱛᱟᱱᱟᱜ ᱦᱚᱸᱭ ᱡᱚᱴᱮᱫ ᱟᱠᱟᱫ ᱵᱤᱱ ᱠᱷᱟᱱ ᱵᱤᱱ ᱢᱮᱱᱟ ᱦᱟᱹᱠᱩ ᱵᱚᱸᱜᱟ ᱠᱟᱱᱟᱭ ᱪᱮ ᱪᱤᱞᱤ ᱠᱟᱱᱟ ᱢᱟ ᱟᱢᱯᱷᱟᱼᱩᱢᱯᱷᱟᱹ ᱵᱮᱱ ᱫᱟᱹᱲ ᱳᱲᱳᱠᱚᱜᱼᱟ᱾
ᱦᱮᱸ, ᱚᱱᱟ ᱦᱚᱸ ᱥᱟᱹᱨᱤ ᱜᱤ᱾ ᱱᱚᱣᱟ ᱫᱚ ᱱᱚᱣᱟ ᱫᱤᱱ ᱨᱮᱜᱮ ᱟᱹᱰᱤ ᱵᱚᱛᱚᱨ ᱦᱚᱸ ᱵᱩᱡᱷᱟᱹᱜᱼᱟ ᱱᱚᱣᱟ ᱠᱚ ᱨᱤᱛᱩ ᱨᱮᱜᱮ ᱢᱮ ᱟᱵᱤᱱ ᱦᱟᱸᱜ ᱟᱠᱟ ᱥᱮᱫ ᱪᱚᱝ ᱦᱟᱸᱜ ᱜᱟᱰᱟ ᱟᱲᱮ ᱮᱠᱞᱟ ᱨᱮ ᱦᱟᱸᱜ ᱡᱩᱫᱤ ᱥᱟᱭᱠᱮᱞ ᱛᱮᱦᱚᱸ ᱵᱤᱱ ᱪᱟᱞᱟᱜ ᱟᱥᱮ ᱢᱮᱱ ᱟᱵᱤᱱ ᱦᱟᱸᱜ ᱯᱟᱥᱮᱫ ᱫᱚ ᱵᱷᱟᱹᱜᱚᱛ ᱛᱚ ᱵᱟᱭ ᱫᱩᱲᱩᱵ ᱟᱠᱟᱱᱟ ᱛᱟᱭᱚᱢ ᱥᱮᱫ ᱠᱟᱹᱦᱤ ᱡᱟᱫ ᱜᱚ ᱫᱚ ᱵᱟᱭ ᱡᱟᱫ ᱜᱚ ᱞᱤᱭᱟ ᱱᱟᱜ ᱚᱱᱠᱟ ᱵᱤᱱ ᱦᱩᱫᱤᱥ ᱜᱚᱫᱟ ᱟᱫᱚ ᱜᱟᱱ ᱫᱚᱵᱤᱱ ᱢᱮᱱᱟ ᱵᱟᱝ ᱯᱤᱲ ᱜᱟᱱᱚᱜ ᱜᱮᱭᱟ ᱟᱫᱚ ᱵᱚᱛᱚᱨ ᱛᱮ ᱟᱫᱚᱵᱤᱱ ᱯᱤᱲᱜᱟᱹᱣ ᱩᱛᱟᱹᱨᱚᱜ ᱫᱚ ᱰᱟᱭᱨᱮᱠᱴ ᱚᱲᱟᱜ
ᱦᱮᱸ ᱱᱤᱪᱚᱞ ᱵᱮᱲᱟ ᱠᱚᱨᱮ ᱟᱹᱰᱤ ᱤᱭᱟᱹ ᱟᱹᱭᱠᱟᱹᱜᱼᱟ ᱯᱟᱹᱪᱥᱷᱞᱟᱹ ᱥᱮᱱ ᱵᱤᱱ ᱠᱚᱭᱚᱜᱼᱟ, ᱢᱟᱲᱟᱝ ᱥᱮᱱ ᱞᱟᱦᱟ ᱤᱭᱟᱹ ᱡᱳᱨ ᱧᱚᱜ ᱵᱤᱱ ᱞᱟᱜᱟᱭᱟ, ᱥᱟᱭᱠᱮᱞ ᱠᱚᱛᱮᱻ ᱜᱚᱢᱠᱮ ᱠᱚᱢ ᱮᱸᱴᱠᱮᱴᱚᱬᱮ ᱪᱮ ᱟᱹᱭᱠᱟᱹᱜᱣᱼᱟ ᱠᱷᱟᱹᱞᱤ ᱢᱟᱲᱟᱝ ᱥᱱ ᱦᱚᱨᱚᱚᱵᱚᱨᱚ ᱵᱤᱱ ᱤᱭᱟᱹᱻ ᱯᱟᱭᱰᱮᱞᱟ ᱞᱟᱜᱟᱭᱟᱵᱤᱱ ᱟᱨ ᱯᱟᱹᱪᱷᱞᱟᱹ ᱥᱮᱱ ᱵᱤᱱ ᱠᱚᱭᱚᱜ ᱧᱚᱜᱟ ᱯᱟᱟᱹᱪᱷᱮ ᱤᱧᱟᱹᱜ ᱤᱭᱟᱹᱨᱮ ᱠᱮᱨᱤᱭᱟᱨ ᱨᱮ ᱯᱟᱹᱪᱷᱞᱟᱹ ᱨᱮ ᱵᱟᱭ ᱫᱩᱲᱩᱵ ᱟᱠᱟᱱᱟ ᱯᱟᱪᱷᱮᱫ, ᱚᱠᱚᱭ ᱚᱱᱮ ᱚᱱᱠᱟ ᱚᱱᱟᱛᱮ ᱱᱤᱪᱚᱞ, ᱱᱤᱪᱚᱞ ᱫᱚ ᱱᱤᱪᱚᱞ ᱡᱟᱭᱜᱟ ᱠᱚᱨᱮᱫᱚ ᱫᱚ ᱟᱹᱰᱤᱻ ᱵᱚᱛᱚᱨ ᱟᱹᱭᱠᱟᱹᱼᱟ, ᱱᱟᱛᱮ ᱩᱫᱽᱜᱟᱹᱨ ᱥᱤᱛᱩᱝ ᱩᱫᱽᱜᱟᱹᱨ ᱛᱮ ᱠᱷᱟᱹᱞᱤ ᱮᱫ ᱤᱭᱟ. ᱞᱩᱜᱽᱲᱤ ᱠᱚ ᱛᱟᱹᱵᱤᱱ ᱞᱚᱦᱚᱫ ᱪᱟᱵᱟ ᱠᱚᱜᱼᱟ ᱟᱱᱦᱛᱮ ᱦᱚᱨᱚᱵᱚᱨᱚ ᱥᱟᱦᱮᱫ ᱵᱤᱱ ᱤᱫᱤᱭᱟ ᱚᱱᱟ ᱠᱚ ᱵᱚᱛᱚᱨ ᱛᱮ ᱟᱹᱰᱤ ᱮᱴᱠᱮᱴᱚᱬᱮ ᱟᱹᱭᱠᱟᱹᱣᱼᱟ ᱜᱚᱢᱠᱮ, ᱟᱹᱵᱤᱱ ᱪᱮᱫ ᱞᱮᱠᱟ ᱱᱚᱣᱟ ᱠᱚ ᱵᱮᱱ ᱟᱹᱭᱠᱟᱹᱣᱟ
ᱮᱠᱫᱚᱢ ᱮᱠᱫᱚᱢ, ᱚᱠᱟ ᱜᱷᱟᱹᱲᱤᱡ ᱫᱚ ᱱᱚᱝᱠᱟ ᱦᱚᱸᱵᱮᱱ ᱢᱮᱱᱟ ᱦᱟᱯᱳᱻ ᱦᱟᱱᱟ ᱟᱹᱭᱩᱵ ᱯᱷᱚᱨ ᱥᱮ ᱚᱱᱟ ᱦᱮᱸᱥᱟᱜ ᱫᱟᱨᱮ ᱥᱩᱨ ᱥᱮ ᱟᱨ ᱵᱟᱠᱷᱟᱱ ᱫᱚ, ᱚᱱᱟ ᱱᱚᱣᱟ ᱵᱟᱲᱮ ᱫᱟᱨᱮ ᱥᱩᱨ ᱨᱮ ᱟᱫᱚ ᱠᱚ ᱞᱟᱹᱭᱟ ᱚᱱᱟ ᱨᱮᱫᱚ ᱛᱷᱚᱲᱟ ᱢᱚᱸᱡᱽ ᱧᱚᱜ ᱜᱮ ᱦᱟᱣᱟ ᱦᱤᱡᱩᱜᱼᱟ ᱥᱮ ᱟᱫᱚ ᱡᱩᱫᱤ ᱚᱲᱟᱜ ᱠᱚᱦᱚᱸ ᱚᱱᱟ ᱥᱩᱨ ᱨᱮ ᱛᱟᱦᱮᱱ ᱠᱟᱱᱟ ᱠᱷᱟᱡ ᱟᱫᱚ ᱟᱹᱭᱩᱵ ᱵᱮᱲᱟ ᱦᱚᱸ ᱥᱮ ᱛᱤᱠᱤᱱ ᱵᱮᱲᱟ ᱦᱚᱸ ᱜᱟᱹᱞᱛᱤ ᱛᱮᱦᱚᱸ ᱪᱤᱞᱤ ᱦᱟᱸᱜ ᱨᱚᱫᱫᱚ ᱵᱚᱫᱚ ᱟ ᱟᱫᱚ ᱵᱮᱱ ᱢᱟᱹᱱ ᱠᱮᱫᱟ ᱱᱟᱦᱟᱜ ᱵᱷᱟᱹᱜᱩ ᱛᱟᱦᱮᱸᱱᱟ, ᱟᱫᱚ ᱠᱷᱚᱜ ᱜᱮ ᱜᱩᱞ ᱥᱟᱱᱟ ᱱᱚᱝᱠᱟ ᱦᱚᱸ ᱦᱩᱭ ᱵᱟᱲᱟ ᱠᱟᱱᱟ ᱜᱚᱢᱠᱮ, ᱮᱠᱫᱚᱢ ᱩᱨᱫᱩ ᱵᱩᱨᱫᱩ ᱵᱮᱱ ᱜᱩᱞ ᱠᱮ ᱚᱱᱠᱟ ᱦᱚᱸ ᱦᱩᱭᱩᱜᱼᱟ
ᱦᱮᱸ ᱜᱚᱢᱠᱮ ᱟᱞᱮ ᱥᱮᱱ ᱦᱚᱸ ᱚᱱᱠᱟ ᱜᱮᱠᱚ ᱢᱮᱱᱟ ᱵᱟᱲᱮ ᱫᱟᱨᱮ ᱠᱚᱨᱮ ᱡᱟᱦᱟᱸ ᱤᱭᱟᱹᱻ ᱵᱟᱲᱮ ᱞᱚᱲᱮ ᱵᱟᱭ ᱟᱬᱜᱚ ᱠᱚ ᱠᱚᱜᱼᱟ ᱥᱮ ᱚᱱᱟ ᱠᱚᱨᱮ ᱟᱹᱭᱩᱵ ᱵᱮᱲᱟ ᱫᱚ, ᱦᱳᱭ ᱧᱤᱫᱟᱹ ᱵᱮᱲᱟ ᱫᱚ ᱪᱩᱲᱟᱹᱱ ᱠᱚ ᱰᱷᱤᱞᱟᱹᱣᱝᱚᱜᱼᱟ ᱢᱮᱱᱛᱮ, ᱟᱹᱞᱤᱧ ᱦᱚᱸ ᱚᱱᱠᱟᱞᱤᱧ ᱟᱸᱡᱚᱢ ᱟᱠᱟᱫᱼᱟ
ᱦᱮᱸ ᱜᱚᱢᱠᱮ ᱟᱵᱮᱱ ᱦᱚᱸ ᱚᱱᱟ ᱥᱟᱹᱨᱤ ᱜᱮᱵᱮᱱ ᱞᱟᱹᱭᱮᱜᱼᱟ᱾ ᱢᱮᱛᱟ ᱦᱟᱵᱮᱱᱟᱠᱚ ᱛᱤᱠᱤᱱ ᱵᱮᱲᱟ ᱦᱟᱱᱟ ᱜᱟᱰᱟ ᱟ ᱟᱲᱮ ᱟᱞᱚᱢ ᱪᱟᱞᱟᱜᱼᱟ, ᱵᱟᱠᱟᱱ ᱚᱱᱟ ᱞᱚᱣᱟ ᱫᱟᱨᱮ ᱨᱮ ᱪᱩᱲᱤᱱᱮ ᱡᱷᱤᱴᱣᱟᱹᱜ ᱠᱟᱱᱟ ᱱᱚᱣᱟ ᱠᱚ ᱟᱸᱡᱚᱢ ᱛᱮ ᱥᱟᱹᱨᱤᱮ ᱨᱚᱲ ᱛᱮᱦᱚᱸ ᱦᱚᱲᱢᱚ ᱢᱟ ᱟᱹᱲᱤ ᱢᱚᱡᱽ ᱞᱤᱧ ᱵᱩᱡᱷᱟᱹᱣᱟ ᱵᱟ ᱜᱚᱝᱠᱮ ᱵᱚᱛᱚᱨ ᱛᱮ
ᱦᱮᱸ ᱦᱮᱸ ᱚᱱᱠᱟ ᱜᱮ ᱜᱚᱢᱠᱮ ᱟᱹᱰᱤ ᱟᱭᱢᱟ ᱢᱮᱱᱟᱠᱚ ᱦᱟᱱᱟ ᱵᱩᱨᱩ ᱟᱲᱮ ᱟᱞᱚᱢ ᱪᱟᱞᱟᱜᱼᱟ, ᱚᱱᱛᱮ ᱵᱟᱹᱨᱩ ᱵᱩᱴᱟᱹᱨᱮ ᱪᱩᱲᱤᱱᱮ ᱫᱩᱲᱩᱵ ᱠᱚᱜᱼᱟ᱾ ᱟᱨᱦᱚᱸ ᱦᱟᱱᱛᱮ ᱚᱠᱟ ᱠᱚᱨᱮ ᱡᱮ, ᱟᱞᱮ ᱥᱮᱱ ᱢᱟ ᱪᱩᱲᱤᱱ ᱥᱚᱠᱲᱟ ᱠᱚ ᱢᱮᱱᱟᱜᱼᱟ᱾ ᱪᱩᱲᱤᱱ ᱥᱚᱠᱲᱟ ᱨᱮᱫᱚ ᱚᱸᱰᱮ ᱫᱚ ᱟᱹᱻ ᱮᱭᱟᱭ ᱮᱨᱟ ᱮᱭᱟᱭ ᱵᱚᱭᱦᱟ ᱱᱟᱸᱜ ᱮ ᱛᱤᱨᱞᱟᱹ ᱵᱚᱭᱦᱟ ᱪᱩᱲᱤᱱ ᱢᱮᱱᱟᱜ ᱠᱚᱣᱟ ᱚᱸᱰᱮ ᱠᱷᱚᱱᱟᱜ ᱢᱤᱢᱤᱫᱴᱟᱱ ᱠᱚᱲᱟ ᱜᱤᱫᱽᱨᱟᱹ ᱠᱚ ᱵᱟᱪᱷᱟᱣ ᱠᱚᱣᱟ ᱢᱮᱱᱛᱮᱻ ᱚᱱᱮ ᱚᱱᱠᱟ ᱦᱚᱸᱞᱤᱧ ᱟᱸᱡᱚᱢ ᱵᱟᱲᱟ ᱟᱠᱟᱫᱼᱟ᱾
ᱦᱮᱸ ᱥᱟᱹᱨᱤ ᱜᱮᱫᱚ ᱟᱫᱚ ᱱᱚᱣᱟ ᱟᱸᱡᱚᱢ ᱛᱮ ᱱᱚᱣᱟ ᱨᱚᱲ ᱟᱸᱡᱚᱢ ᱛᱮ ᱟᱹᱞᱤᱧ ᱢᱟ ᱨᱚᱲ ᱥᱟᱞᱟᱜ ᱜᱮ, ᱟᱹᱰᱤ ᱮᱴᱟᱜ ᱜᱮᱞᱤᱧ ᱵᱩᱡᱷᱟᱹᱣᱮᱫ ᱪᱚᱝ ᱱᱚᱣᱟ ᱱᱩᱠᱩ ᱪᱩᱲᱤᱢ ᱠᱚ ᱪᱤᱞᱤ ᱠᱚᱪᱚᱝ ᱠᱚ ᱞᱟᱹᱭᱟ ᱛᱚ ᱟᱫᱚ ᱥᱟᱹᱨᱤᱜᱮ ᱜᱟᱱ ᱫᱚ ᱱᱚᱣᱟ ᱦᱚᱸᱠᱚ ᱞᱟᱹᱭᱟ ᱱᱚᱣᱟ ᱥᱤᱛᱩᱝ ᱫᱤᱱ ᱵᱮᱲᱟ ᱨᱮ ᱵᱟ ᱠᱚ ᱢᱮᱱᱟ ᱟᱞᱚᱢ ᱪᱟᱞᱟᱜᱼᱟ, ᱱᱚᱣᱟ ᱩᱫᱽᱜᱟᱹᱨ ᱨᱮᱫᱚ ᱵᱟᱹᱵᱩ ᱟᱨ ᱵᱟᱝᱠᱷᱟᱱ ᱫᱚ ᱧᱩᱛ ᱨᱮ ᱱᱟᱦ ᱵᱚᱸᱜᱟ ᱦᱟᱜ ᱥᱮ ᱪᱩᱲᱤᱱ ᱦᱟᱜ ᱢᱮᱫ ᱫᱚ ᱮᱠᱫᱚᱢ ᱵᱟᱹᱛᱤ ᱞᱮᱠᱟ ᱡᱩᱞᱩᱜᱼᱟ᱾
ᱦᱮᱸ ᱚᱱᱟ ᱦᱚᱸ ᱟᱹᱞᱤᱧ ᱞᱤᱧ ᱟᱸᱡᱚᱢ ᱟᱠᱟᱫ ᱜᱮᱭᱟ ᱢᱮᱱᱟ ᱠᱚ ᱪᱩᱲᱤᱱ ᱫᱚ ᱟᱹᱰᱤ ᱠᱚ ᱮᱥᱮᱞ ᱢᱟᱨᱥᱟᱞᱟ ᱰᱤᱜᱽᱼᱰᱤᱜᱽ ᱢᱟᱨᱥᱟᱞ ᱵᱚᱸᱜᱟ ᱠᱩᱲᱤ ᱠᱷᱚᱱᱟᱜ ᱦᱚᱸ ᱪᱚᱨᱚᱠ ᱠᱚ ᱢᱮᱱᱟ᱾ ᱚᱱᱟᱛᱮ ᱩᱱᱠᱩ ᱴᱷᱮᱱ ᱢᱤᱫ ᱫᱷᱟᱹᱣ ᱨᱤᱡᱷᱟᱹᱣ ᱟᱠᱟᱫ ᱢᱮᱠᱷᱟᱱ ᱩᱱᱤ ᱴᱷᱮᱱ ᱠᱷᱚᱱ ᱯᱚᱪᱩᱡ ᱜᱮ ᱵᱟᱢ ᱯᱚᱪᱩᱡ ᱫᱟᱲᱮᱭᱟᱜᱼᱟ ᱢᱮᱱᱛᱮ ᱚᱱᱠᱟ ᱠᱚ ᱢᱮᱱᱟ᱾ ᱜᱟᱰᱟ ᱟᱲᱮ ᱥᱮᱱ ᱦᱚᱸ ᱱᱟᱛᱮ ᱢᱮᱱᱟᱜ ᱠᱚᱣᱟ᱾ ᱱᱟᱛᱮ ᱵᱩᱨᱩ ᱟᱲᱮ ᱥᱮᱱ ᱦᱚᱸ ᱜᱚᱢᱠᱮ ᱚᱠᱟ ᱥᱮᱱ ᱵᱤᱱ ᱪᱟᱞᱟᱜᱼᱟ᱾ ᱢᱮᱱ ᱟᱵᱤᱱ ᱥᱮᱛᱟᱜ ᱟᱹᱭᱩᱵ ᱚᱠᱟ ᱥᱮᱱ ᱦᱟᱹᱞᱠᱟᱹᱜ ᱞᱮᱠᱟᱞᱤᱧ ᱪᱟᱞᱟᱜ ᱠᱷᱟᱱ ᱯᱟᱪᱷᱮᱱ ᱪᱩᱲᱤᱱ ᱠᱚ ᱧᱟᱢ ᱞᱤᱧᱟ ᱚᱱᱮ ᱚᱱᱠᱟ ᱦᱚᱵᱤᱱ ᱢᱚᱱᱮ ᱜᱚᱫᱟ
ᱦᱮᱸ ᱟᱫᱚ ᱚᱱᱠᱟ ᱦᱚᱸ ᱟᱫᱚ ᱟᱹᱞᱤᱧ ᱫᱚᱞᱤᱧ ᱢᱚᱱᱮᱭᱟ ᱧᱟᱯ ᱜᱟᱯᱟ ᱢᱟᱱᱮ ᱞᱤᱧ ᱢᱮᱱᱟ ᱟᱪ ᱪᱷᱟ ᱦᱤᱡᱩᱜ ᱢᱮᱥᱮ ᱦᱟᱸᱜ ᱪᱩᱲᱤᱱ ᱟᱫᱚ ᱚᱱᱟ ᱵᱚᱛᱚᱨ ᱛᱮ ᱪᱮᱫ ᱞᱤᱧ ᱢᱮᱛᱟ ᱦᱟᱠᱚᱣᱟ ᱵᱟᱰᱟᱭᱟᱵᱤᱱ ᱱᱚᱣᱟ ᱞᱤᱧ ᱢᱮᱛᱟ ᱦᱟᱠᱚᱣᱟ ᱟᱪ ᱪᱷᱟ ᱤᱱᱟᱹᱜ ᱜᱮ ᱫᱟᱲᱮ ᱢᱮᱱᱟᱜ ᱛᱟᱢᱟ ᱩᱱᱟᱹᱜ ᱫᱟᱲᱮ ᱦᱮᱱᱟᱜ ᱛᱟᱢ ᱠᱷᱟᱱ ᱡᱚᱛᱚ ᱦᱚᱲ ᱥᱟᱢᱟᱝ ᱨᱮ ᱦᱤᱡᱩᱜ ᱢᱮᱥᱮ ᱟᱨ ᱩᱱᱠᱩ ᱡᱟᱦᱟᱸᱭ ᱡᱟᱦᱟᱸᱭ ᱠᱚ ᱫᱟᱞᱤᱝ ᱠᱟᱱᱟ ᱩᱱᱠᱩ ᱪᱮᱫᱟᱜ ᱵᱟᱢ ᱫᱟᱞᱮᱫ ᱠᱚᱣᱟ ᱠᱷᱟᱹᱞᱤ ᱤᱧ ᱠᱷᱟᱹᱞᱤᱢ ᱵᱚᱛᱚᱨ ᱦᱚᱪᱚᱭᱤᱧ ᱠᱟᱱᱟ ᱦᱤᱢ ᱢᱚᱛ ᱫᱟᱲᱮ ᱦᱮᱱᱟᱜ
ᱫᱟᱲᱮ ᱦᱮᱱᱟᱜ ᱛᱟᱢ ᱠᱷᱟᱱ ᱫᱚ ᱩᱱᱠᱩ ᱵᱚᱫᱢᱟᱥ ᱦᱚᱲ ᱪᱮᱫᱟᱜ ᱵᱟᱢ ᱫᱟᱞᱮᱫ ᱠᱚᱣᱟ ᱚᱱᱠᱟ ᱢᱚᱱᱮᱨᱮ ᱦᱮᱡ ᱜᱚᱫᱚᱜᱼᱟ, ᱦᱮᱸ ᱜᱚᱢᱠᱮ ᱟᱨ ᱟᱹᱞᱤᱧ ᱛᱚ ᱱᱚᱝᱠᱟ ᱦᱚᱞᱤᱧ ᱟᱸᱡᱚᱢ ᱟᱠᱟᱫᱼᱟ ᱩᱱᱠᱩᱣᱟᱜ ᱯᱟᱹᱭᱬᱤ ᱥᱟᱰᱮ ᱟᱸᱡᱚᱢ ᱛᱮ ᱡᱷᱚᱢ ᱡᱷᱚᱢ ᱚᱱᱮ ᱚᱱᱠᱟ ᱟᱸᱡᱚᱢ ᱛᱮ ᱟᱹᱵᱤᱱ ᱚᱱᱟ ᱵᱤᱱ ᱟᱸᱡᱚᱢ ᱟᱠᱟᱫ ᱠᱷᱟᱱ ᱪᱮ ᱚᱱᱟ ᱢᱩᱦᱱᱤ ᱩᱛᱟᱹᱨ ᱜᱚᱫ ᱵᱤᱱᱟ ᱠᱚ ᱢᱮᱱᱛᱮ ᱚᱱᱠᱟ ᱞᱤᱧ ᱟᱸᱡᱚᱢ ᱟᱠᱟᱜᱼᱟ ᱱᱚ ᱛᱮ ᱟᱞᱮ ᱢᱟ ᱱᱚᱣᱟ ᱦᱟᱸᱜ ᱜᱟᱰᱟ ᱟᱲᱮ ᱥᱮᱱ ᱚᱱᱛᱮ ᱨᱮ ᱪᱮᱫ ᱪᱮᱫ ᱪᱮᱫ ᱚᱱᱮ ᱚᱱᱠᱟ ᱚᱱᱠᱟ ᱦᱚᱸᱠᱚ ᱥᱟᱰᱮ ᱦᱚᱪᱚᱭᱟ ᱢᱮᱱᱛᱮ ᱠᱚ ᱢᱮᱱᱟ ᱟᱫᱚ ᱠᱚ ᱢᱮᱱᱟ ᱚᱱᱛᱮ ᱫᱚ ᱟᱞᱚᱯᱮ ᱪᱟᱞᱟᱜ-ᱟᱭᱟᱹᱭ, ᱚᱱᱛᱮ ᱨᱮᱫᱚ ᱪᱩᱲᱤᱱ ᱢᱮᱱᱟᱜ ᱠᱚᱣᱟ ᱚᱱᱮ ᱚᱱᱠᱟ ᱜᱚᱢᱠᱮ
ᱦᱮᱸ ᱚᱱᱠᱟ ᱦᱚᱸᱠᱚ ᱞᱟᱹᱭᱟ ᱯᱟᱥᱮᱡ ᱱᱟᱦᱟᱜ ᱟᱪᱟ ᱟᱪᱠᱟ ᱜᱮ ᱦᱟᱸᱜ ᱜᱩᱞ ᱜᱚᱫ ᱠᱮᱜᱼᱟ ᱵᱟᱣ ᱠᱩᱦᱩᱢ ᱠᱟ ᱜᱤᱱ ᱦᱟᱸᱜ ᱜᱚᱝᱠᱮ